ᱵᱟ
ᱦᱮᱸ ᱦᱮᱸ ᱞᱟᱹᱭ ᱛᱟᱞᱟᱝ ᱢᱚ᱾ ᱛᱷᱟᱞᱮ ᱵᱮᱥ ᱵᱟᱲᱟ ᱜᱮᱭᱟᱢ ᱛᱚ?
ᱵᱮᱥ ᱟᱢ ᱜᱮ ᱚᱠᱟ ᱞᱮᱠᱟ? ᱥᱤᱠᱬᱤᱡ ᱠᱚ ᱛᱤᱱ ᱡᱳᱨ ᱢᱮᱱᱟᱜ ᱠᱚᱣᱟᱭᱟ, ᱟᱯᱮᱥᱮᱫ ᱥᱤᱠᱬᱤᱡ ᱠᱚ ᱛᱤᱱ ᱡᱳᱨ ᱢᱮᱱᱟᱜ ᱠᱚᱣᱟ?
ᱥᱤᱠᱬᱤᱡ ᱠᱚᱫᱚ ᱟᱹᱰᱤ ᱡᱟᱹᱥᱛᱤ ᱮᱠᱫᱚᱢ ᱫᱟᱜ ᱮᱫᱟᱭ ᱥᱮ᱾ ᱡᱟᱹᱥᱛᱤ ᱠᱷᱚᱱ ᱡᱟᱹᱥᱛᱤ ᱠᱚ ᱵᱮᱱᱟᱜ ᱠᱟᱱᱟ ᱟᱨᱦᱚᱸ᱾
ᱦᱮᱸ ᱟᱫᱚ ᱤᱧᱦᱚᱧ ᱪᱷᱟᱸᱫ ᱠᱚᱨᱮ ᱢᱤᱱᱟᱹᱧᱟ ᱩᱭᱩᱣ ᱠᱟᱹᱱᱟᱹᱧ ᱠᱩᱴᱷᱤᱱ ᱠᱚ ᱜᱮᱜᱮᱨ ᱠᱟᱱᱟ᱾ ᱞᱟᱛᱟᱨ ᱠᱚᱨᱮ ᱴᱟᱣᱟᱨ ᱵᱟᱭ ᱧᱟᱢ ᱛᱤᱧᱟᱹ ᱟᱨ ᱱᱤᱛᱳᱜ ᱫᱟᱜ ᱫᱟᱭ ᱥᱮ ᱵᱟᱝ?
ᱱᱚᱜᱼᱚᱭ ᱠᱤᱪᱷᱩ ᱠᱷᱚᱱ ᱢᱟᱲᱟᱝ ᱜᱮ ᱟᱹᱥᱩᱲ ᱠᱮᱫ ᱟᱭ ᱱᱤᱛᱚᱜ ᱫᱚ ᱟᱹᱰᱤ ᱠᱮᱴᱮᱡ ᱜᱮ ᱫᱟᱜ ᱠᱮᱫᱟᱭ ᱱᱚᱛᱮ ᱫᱚ᱾ ᱦᱮᱸ ᱦᱟᱯ ᱦᱳᱭ ᱟᱯᱮ ᱥᱮᱫ ᱫᱚ ᱠᱚᱢ ᱜᱮ᱾
ᱠᱚᱢ ᱜᱮ ᱟᱞᱮ ᱥᱮᱫ ᱫᱚ ᱮᱢᱱᱤ ᱛᱮᱜᱮ ᱡᱷᱟᱲᱜᱨᱟᱢ ᱫᱷᱟᱨᱮ ᱠᱷᱚᱱ ᱦᱚ ᱠᱚᱢᱮ ᱫᱟᱜ ᱮᱫᱟ ᱯᱨᱚᱛᱤ ᱫᱷᱟᱣ ᱜᱮ᱾
ᱦᱳᱭ ᱟᱫᱚ ᱜᱚᱴᱟ ᱫᱚ ᱢᱤᱫ ᱥᱚᱢᱟᱱ ᱛᱮᱫᱚ ᱵᱟᱭ ᱫᱟᱜ ᱮᱫᱟ ᱦᱟᱸᱜ ᱦᱳᱭᱛᱚ ᱛᱮᱦᱮᱧ ᱟᱞᱮ ᱥᱮᱫ ᱡᱟᱹᱥᱛᱤ ᱧᱚᱜ ᱜᱟᱯᱟ ᱟᱯᱮ ᱥᱮᱫ ᱱᱟᱜ ᱡᱟᱹᱥᱛᱤ ᱧᱚᱜ ᱱᱚᱜᱼᱚ ᱱᱚᱝᱠᱟ᱾
ᱦᱳᱭ ᱚᱱᱠᱟᱜᱮ ᱵᱟᱠᱷᱟᱱ ᱟᱞᱮ ᱥᱮᱫ ᱡᱩᱫᱤ ᱡᱟᱹᱥᱛᱤ ᱫᱟᱜ ᱠᱮᱭᱟᱭ ᱦᱚᱭᱛᱳ ᱜᱩᱰᱭᱟᱹ ᱦᱩᱱᱟᱹᱝ ᱯᱮᱨᱮᱡ ᱠᱚᱜ ᱛᱟᱞᱮᱭᱟ᱾ ᱟᱨ ᱜᱟᱹᱰᱰᱤ ᱠᱚ ᱯᱮᱨᱮᱡ ᱞᱮᱠᱷᱟᱱ ᱱᱚᱣᱟ ᱫᱷᱟᱨᱮ ᱠᱚᱦᱚᱸ ᱫᱟᱜ ᱛᱮ ᱟᱢ ᱪᱟᱯᱮ ᱠᱚᱜᱼᱟ, ᱚᱱᱟ ᱦᱚᱸ ᱵᱟᱝ ᱦᱩᱭᱩᱜ ᱠᱟᱱᱟ᱾
ᱟᱪᱪᱷᱟ ᱟᱯᱮ ᱚᱱᱟ ᱠᱚᱨᱮ ᱦᱟᱹᱠᱩ ᱠᱩᱦᱚ ᱛᱷᱟᱞᱮ ᱠᱚ ᱪᱟᱥ ᱠᱚᱜᱮᱭᱟ ᱥᱮ ᱵᱟᱝ ᱜᱟᱹᱰᱭᱟᱹ ᱠᱚᱨᱮ?
ᱩᱱᱠᱩ ᱠᱩ ᱪᱟᱥ ᱠᱚᱜᱮᱭᱟ ᱜᱤᱰᱭᱟᱹ ᱠᱚᱨᱮ ᱟᱞᱮ ᱦᱚᱸᱞᱮ ᱪᱟᱥ ᱠᱚᱜᱮᱭᱟ᱾
ᱚ ᱟᱪᱪᱷᱟ ᱟᱫᱚ ᱩᱱᱠᱩ ᱦᱟᱹᱠᱩ ᱫᱚ ᱚᱠᱟ ᱥᱚᱢᱚᱭ ᱯᱮ ᱪᱟᱥ ᱠᱚᱜᱮᱭᱟ?
ᱱᱤᱛᱚᱜ ᱫᱟᱜ ᱛᱚᱸᱵᱟ ᱞᱮᱱᱠᱷᱟᱱ ᱞᱮ ᱟᱲᱟᱜ ᱠᱚᱣᱟ᱾ ᱟᱫᱚ ᱚᱲᱟᱜ ᱠᱚᱨᱮ ᱜᱮᱞᱮ ᱡᱚᱢ ᱵᱟᱲᱟ ᱠᱚᱣᱟ ᱱᱩᱠᱩ ᱫᱚ ᱵᱟᱝᱞᱮ ᱟᱹᱠᱷᱨᱤᱧ ᱠᱚᱣᱟ᱾ ᱟᱫᱚ ᱥᱟᱵ ᱠᱟᱛᱮ ᱡᱚᱢ, ᱦᱳᱭ᱾ ᱟᱫᱚ ᱱᱤᱭᱟᱹ ᱫᱷᱟᱣ ᱫᱚ ᱟᱲᱟᱜ ᱠᱮᱠᱚ ᱜᱮᱭᱟᱞᱮ᱾ ᱫᱟᱜ ᱠᱚ ᱵᱟᱝ ᱛᱵᱟᱣ ᱟᱠᱟᱫ ᱛᱮ ᱚᱨ ᱞᱮ ᱟᱲᱟᱜ ᱠᱚᱣᱟ᱾ ᱟᱯᱮᱭᱟᱜ ᱫᱚ ᱜᱟᱹᱰᱤᱟᱹ ᱠᱚ ᱵᱟᱹᱱᱩᱜ ᱛᱟᱯᱮᱭᱟ?
ᱟᱞᱮᱭᱟᱜ ᱫᱚ ᱦᱟᱸᱜ ᱵᱟᱹᱱᱩᱜᱼᱟ ᱠᱤᱱᱛᱩ ᱮᱴᱟᱜ ᱦᱚᱲᱟᱜ ᱠᱚᱫᱚ ᱢᱮᱱᱟᱜᱼᱟ ᱥᱩᱨ ᱥᱩᱯᱩᱨ ᱠᱚᱨᱮ ᱟᱨᱠᱤ
ᱟᱨ ᱵᱟᱸᱫᱽ ᱯᱩᱠᱷᱨᱤ ᱫᱚ ᱟᱛᱳ ᱠᱚᱨᱮᱱᱟᱜ ᱢᱟᱨᱟᱝ ᱵᱟᱸᱫᱽᱛᱚᱯᱳ ᱠᱚ
ᱥᱮᱬᱟ ᱥᱮᱬᱟ ᱵᱟᱸᱫᱷ ᱠᱚᱫᱚ ᱵᱟᱹᱱᱩᱜᱼᱟ ᱢᱮᱱᱠᱷᱟᱱ ᱱᱚᱜᱼᱚᱭ ᱠᱟᱹᱴᱤᱡ ᱠᱟᱹᱴᱤᱡ ᱠᱟᱹᱴᱤᱡ ᱯᱩᱠᱷᱨᱤ ᱠᱚ ᱛᱩᱯᱩ ᱵᱟᱲᱟ ᱞᱟᱹᱜᱤᱫ ᱫᱚ ᱢᱮᱱᱟᱜ ᱜᱮᱭᱟ ᱦᱟᱸᱜ᱾
ᱟᱞᱮ ᱥᱮᱫ ᱫᱚ ᱢᱟᱱᱮ ᱛᱩᱯᱩ ᱵᱟᱲᱟ ᱞᱟᱹᱜᱤᱫ ᱯᱩᱠᱷᱨᱤ ᱞᱮᱠᱟᱱ ᱫᱚ ᱵᱟᱹᱱᱩᱜᱼᱟ ᱥᱮᱨᱚᱠᱚᱢ
ᱟᱪᱪᱷᱟ
ᱥᱟᱺᱜᱤᱧ ᱧᱚᱜ ᱜᱮᱭᱟ ᱵᱟᱱ ᱠᱚ ᱠᱩᱧ ᱠᱚ ᱵᱟᱹᱱᱩᱜᱼᱟ ᱟᱯᱮᱥᱮᱫ
ᱦᱮᱸ ᱠᱩᱧ ᱠᱚᱫᱚ ᱦᱟᱸᱜ ᱢᱮᱱᱟᱜᱼᱟ ᱠᱤᱱᱛᱩ ᱱᱤᱛᱚᱜ ᱫᱚ ᱧᱮᱞᱚᱜ ᱠᱟᱱᱟ ᱡᱮ ᱦᱚᱜᱼᱚᱭ ᱥᱚᱨᱠᱟᱨ ᱠᱷᱚᱱ ᱡᱟᱦᱟᱸ ᱥᱟᱵᱢ ᱢᱟᱨᱥᱟᱞ ᱠᱚᱠᱚ ᱮᱢ ᱠᱟᱫᱟ ᱦᱮᱸ
ᱦᱮᱸ
ᱟᱫᱚ ᱚᱱᱟ ᱠᱚᱜᱮ ᱦᱟᱸᱜ ᱡᱟᱹᱥᱛᱤ ᱵᱮᱵᱚᱦᱟᱨᱚᱜ ᱠᱟᱱᱟ ᱟᱫᱚ ᱠᱩᱧ ᱠᱚᱫᱚ ᱦᱟᱸᱜ ᱢᱮᱱᱟᱜ ᱨᱮᱦᱚᱸ ᱠᱤᱱᱛᱩ ᱫᱟᱜ ᱠᱚᱫᱚ ᱮᱠᱫᱚᱢ ᱟᱫᱚ ᱱᱚᱝᱨᱟ ᱪᱟᱵᱟ ᱟᱠᱟᱱᱟ ᱵᱮᱵᱚᱦᱟᱨ ᱵᱟᱹᱱᱩᱜᱼᱟ᱾ ᱟᱯᱮᱥᱮᱫ ᱪᱮᱫ ᱞᱮᱠᱟ?
ᱟᱞᱮ ᱥᱮᱫ ᱫᱚ ᱠᱩᱧ ᱵᱟᱹᱱᱩᱜᱼᱟ ᱮᱢᱱᱤ ᱛᱮᱜᱮ ᱠᱩᱧ ᱡᱚᱠᱷᱚᱱ ᱛᱟᱦᱮᱸ ᱠᱟᱱᱟ ᱥᱟᱵᱢᱟᱨᱥᱟᱞ ᱡᱚᱠᱷᱚᱱ ᱵᱟᱝ ᱛᱟᱦᱮᱸ ᱠᱟᱱᱟ ᱩᱱ ᱩᱱᱧᱫᱚ ᱮᱢᱱᱤ ᱛᱮᱜᱮ ᱫᱷᱚᱨᱚᱱ ᱫᱤᱱ ᱫᱚ ᱟᱸᱡᱮᱫᱚᱜ ᱛᱟᱦᱮᱸᱫᱼᱟ ᱵᱚᱰᱮ ᱫᱟᱜ ᱠᱚ ᱧᱩᱭ ᱛᱟᱦᱮᱸᱫ ᱞᱟᱦᱟᱛᱮ᱾ ᱟᱨ ᱥᱟᱺᱜᱤᱧ ᱥᱟᱺᱜᱤᱧ ᱠᱷᱚᱱ ᱫᱟᱜ ᱠᱚ ᱟᱹᱜᱩᱭ ᱛᱟᱦᱮᱸᱜᱼᱟ ᱦᱚᱲ᱾
ᱦᱩᱸᱻ
ᱟᱞᱮ ᱥᱮᱫ ᱫᱚ ᱫᱟᱜ ᱫᱚ ᱠᱟᱹᱴᱤᱡ ᱟᱱᱟᱴ ᱜᱮᱭᱟ ᱫᱚᱢᱮᱜᱮ
ᱦᱳᱭ ᱟᱫᱚ ᱞᱟᱦᱟ ᱛᱮᱦᱚᱸ ᱦᱳᱭ ᱠᱚᱞ ᱠᱚᱫᱚ ᱦᱟᱸᱜ ᱚᱱᱮ ᱢᱮᱱᱟᱜᱼᱟ ᱴᱟᱠ ᱴᱩᱠ ᱡᱷᱚᱛᱚ ᱡᱚᱛᱚ ᱦᱚᱲᱟᱜ ᱫᱚ ᱵᱟᱝ ᱡᱟᱦᱟᱸᱭ ᱠᱚ ᱯᱟᱨᱥᱚᱱᱟᱞ ᱠᱚ ᱵᱮᱱᱟᱣ ᱫᱟᱲᱮ ᱠᱟᱭᱮᱱᱟ ᱟᱫᱚ ᱦᱟᱸᱜ ᱞᱟᱦᱟ ᱛᱮᱫᱚ ᱚᱱᱠᱟ ᱜᱮᱛᱚ ᱡᱟᱦᱟᱸ ᱠᱚᱫᱚ ᱦᱟᱸᱜ ᱠᱩᱧ ᱠᱚᱦᱚᱸ ᱩᱱᱟᱹᱜ ᱫᱚ ᱵᱟᱝ ᱠᱚ ᱛᱟᱲᱟᱣ ᱛᱟᱦᱮᱱᱟ ᱚᱱᱠᱟᱜ ᱜᱮ ᱡᱟᱦᱟᱸ ᱠᱚᱨᱮᱜ ᱦᱳᱭᱛᱳ ᱡᱷᱟᱨᱱᱟ ᱢᱮᱱᱟᱜᱼᱟ᱾ ᱚᱱᱟ ᱠᱚᱨᱮᱱᱟᱜ ᱫᱟᱜ ᱜᱮᱠᱚ ᱧᱩᱭ ᱛᱟᱦᱮᱱᱟ ᱟᱫᱚ ᱚᱱᱟ ᱯᱚᱨ ᱜᱮ ᱦᱟᱸᱜ ᱵᱟᱹᱭ ᱵᱟᱹᱭᱛᱮ ᱠᱤᱪᱷᱩᱴᱟ ᱠᱩᱧ ᱠᱚ ᱵᱮᱱᱟᱣ ᱠᱮᱫᱼᱟ᱾ ᱠᱩᱧ ᱠᱚ ᱵᱮᱱᱟᱣ ᱠᱮᱫ ᱨᱮᱦᱚᱸ ᱱᱤᱛᱚᱜ ᱫᱚ ᱱᱚᱜ ᱚᱭ ᱥᱚᱨᱠᱟᱨ ᱡᱟᱦᱟᱸ ᱫᱟᱜ ᱠᱚᱭ ᱮᱢᱮᱫᱼᱟ ᱚᱱᱟ ᱠᱚᱜᱮ ᱦᱜ ᱠᱚ ᱠᱩᱧ ᱠᱚᱫᱚ ᱟ ᱫᱚ ᱰᱷᱤᱞᱟᱹᱣ ᱪᱟᱵᱟ ᱜᱮ ᱮᱠᱫᱚᱢ᱾
ᱟᱨ ᱡᱩᱫᱤ ᱠᱟᱨᱮᱱᱴ ᱠᱚ ᱵᱟᱝ ᱛᱟᱦᱮᱱᱟ ᱛᱚᱠᱷᱚᱱ ᱫᱚ ᱚᱠᱟ ᱠᱷᱚᱱ ᱫᱟᱜ ᱯᱮ ᱧᱩᱭ ᱜᱮᱭᱟ ᱠᱚᱞ ᱠᱚ ᱢᱮᱱᱟᱜ ᱛᱟᱯᱮ ᱯᱮ ᱯᱮᱭᱟᱜ ᱫᱚ ᱟᱞᱮᱭᱟᱜ ᱫᱚ ᱠᱟᱨᱮᱱᱴ ᱫᱟᱹᱲ ᱢᱟᱱᱮ ᱡᱩᱫᱤ ᱵᱟᱝ ᱛᱟᱦᱮᱱᱟ ᱦᱚᱭ ᱫᱟᱜ ᱠᱟᱨᱚᱱ ᱛᱮ ᱟᱫᱚ ᱫᱟᱜ ᱵᱟᱝ ᱧᱟᱢᱚᱜᱼᱟ᱾ ᱪᱮᱫ ᱛᱮᱢ ᱨᱟᱠᱟᱵᱟ ᱥᱟᱢᱼᱢᱟᱨᱥᱟᱞ ᱩᱯᱩᱨ ᱵᱷᱚᱨᱥᱟ ᱠᱚᱞᱢᱚᱞ ᱵᱟᱹᱱᱩᱜ ᱛᱟᱞᱮᱭᱟ, ᱟᱹᱰᱤ ᱡᱟᱞᱟ᱾
ᱦᱳᱭ ᱱᱚᱣᱟ ᱫᱚ ᱦᱟᱸᱜ ᱟᱹᱰᱤ ᱢᱟᱨᱟᱝ ᱠᱟᱛᱷᱟ ᱜᱮᱢ ᱞᱟᱹᱭ ᱠᱮᱜᱼᱟ ᱠᱤᱱᱛᱩ ᱱᱚᱝᱠᱟ ᱦᱚᱸ ᱟᱹᱰᱤ ᱵᱟᱨ ᱥᱚᱢᱚᱥᱥᱟ ᱦᱩᱭ ᱠᱟᱱᱟ᱾ ᱡᱟᱦᱟᱸ ᱠᱟᱨᱚᱱ ᱛᱮ ᱟᱸ ᱦᱚᱳᱭᱛᱚ ᱠᱟᱨᱮᱱᱴ ᱠᱚᱭ ᱫᱟᱹᱲ ᱠᱮᱜᱼᱟ ᱥᱮ ᱞᱟᱭᱤᱱ ᱠᱚ ᱠᱟᱴᱟᱣ ᱠᱟᱱᱟ ᱡᱟᱦᱟᱸ ᱠᱚᱨᱮ ᱠᱚ ᱥᱟᱨᱟᱣᱮᱫᱼᱟ ᱰᱮᱨᱤ ᱧᱚᱜ ᱛᱮ ᱦᱤᱡᱩᱜᱼᱼ ᱛᱚ ᱦᱟᱸᱜ ᱞᱟᱭᱤᱱ ᱠᱚᱠᱚ ᱴᱷᱤᱠᱟ ᱠᱤᱱᱛᱩ ᱩᱱ ᱥᱚᱢᱚᱭ ᱫᱚ ᱫᱟᱜ ᱫᱚ ᱦᱟᱜ ᱟᱹᱰᱤ ᱜᱮᱼᱼ ᱟᱱᱟᱴ ᱮᱴᱠᱮᱴᱚᱬᱮ ᱯᱟᱲᱟᱣ ᱜᱚᱫᱚᱜ ᱠᱟᱱ ᱜᱮᱭᱟ ᱟᱫᱚ ᱡᱟᱦᱟᱸᱭ ᱠᱚ ᱢᱤᱫ ᱵᱟᱨ ᱠᱩᱧ ᱠᱚᱠᱚ ᱵᱮᱵᱚᱦᱟᱨᱮᱫᱼᱟ ᱚᱸᱰᱮ ᱩᱱ ᱜᱮ ᱟᱫᱚ ᱦᱟᱸᱜ ᱟᱹᱜᱩ ᱫᱚ ᱦᱩᱭᱩᱜ ᱠᱟᱱᱟ᱾
ᱟᱯᱮ ᱫᱚ ᱵᱟᱯᱮ ᱟᱸᱴᱠᱮᱴᱚᱬᱮᱜ ᱜᱮᱭᱟ ᱪᱮᱫᱟᱜ ᱥᱮ ᱮᱸ ᱠᱚᱞ ᱠᱚᱞ ᱦᱮᱱᱟᱜ ᱛᱟᱯᱮᱭᱟ ᱚᱱᱟ ᱠᱷᱚᱱ ᱠᱷᱚᱱ ᱫᱟᱜ ᱯᱮ ᱦᱟᱛᱟᱣ ᱫᱟᱲᱮᱭᱟᱜᱼᱟ᱾ ᱟᱞᱮ ᱥᱮᱫ ᱢᱟ ᱠᱚᱞ ᱦᱚᱸ ᱵᱟᱹᱱᱩᱜᱼᱟ᱾ ᱟᱨ ᱠᱚᱞ ᱢᱮᱱᱟᱜ ᱠᱷᱟᱱ ᱥᱟᱺᱜᱤᱧ ᱜᱮᱭᱟ ᱚᱸᱰᱮ ᱦᱚᱸ ᱫᱚᱢᱮ ᱞᱟᱭᱤᱱ ᱠᱟᱜ ᱦᱩᱭᱩᱜᱼᱟ᱾ ᱟᱫᱚ ᱛᱟᱦᱚᱞᱮ ᱟᱞᱮ ᱫᱚ ᱵᱚᱰᱟᱨ ᱨᱮ ᱢᱮᱱᱟᱜ ᱞᱮᱭᱟ ᱡᱷᱟᱲᱜᱨᱟᱢ ᱡᱮᱞᱟ ᱡᱩᱫᱤ ᱵᱟᱝ ᱛᱟᱦᱮᱱᱟ ᱛᱟᱦᱚᱞᱮ ᱯᱚᱥᱪᱤᱢ ᱢᱮᱫᱽᱱᱤᱯᱩᱨ ᱡᱮᱞᱟ ᱞᱟᱹᱜᱤᱫ ᱡᱮ ᱟᱸᱜᱟᱲᱤ ᱠᱚᱛᱮ ᱫᱟᱜ ᱠᱚ ᱟᱹᱜᱩ ᱵᱟᱲ ᱧᱩ ᱞᱟᱹᱜᱤᱫ᱾ ᱟᱨ ᱟᱞᱮ ᱫᱚ ᱯᱚᱠᱨᱤ ᱵᱟᱹᱱᱩᱜ ᱛᱮ ᱟᱱᱟᱴ ᱟᱨ ᱦᱚᱸ ᱢᱮᱱᱟᱜᱼᱟ ᱛᱩᱯᱩᱫᱟᱜᱼᱟ ᱵᱟᱝ ᱧᱟᱢᱚᱜᱼᱟ
ᱟᱪᱪᱷᱟ ᱱᱚᱜᱼᱚᱭ ᱛᱟᱦᱚᱞᱮ ᱟᱯᱮ ᱫᱚ ᱥᱚᱨᱠᱟᱨ ᱯᱟᱦᱴᱟ ᱥᱮᱫ ᱠᱷᱚᱱ ᱱᱚᱜᱼᱚᱭ ᱴᱮᱯ ᱠᱚ ᱛᱟᱦᱚᱞᱮ ᱵᱮᱵᱚᱥᱛᱟᱼᱼ ᱛᱟ ᱧᱟᱢ ᱠᱟᱜᱼᱟ ᱯᱮ ᱥᱮ ᱵᱟᱝ?
ᱧᱟᱢ ᱠᱟᱫᱟᱞᱮ ᱠᱤᱱᱛᱩ ᱫᱟᱜ ᱵᱟᱝᱠᱚ ᱟᱲᱟᱜ ᱫᱟ ᱚᱱᱟ ᱠᱚᱫᱚ᱾
ᱡᱟᱦᱟᱸ ᱫᱚ ᱱᱚᱜᱼᱚᱭ ᱱᱮᱛᱟᱨ ᱠᱚ ᱵᱮᱱᱟᱣᱮᱫ ᱫᱚ ᱦᱟᱱᱮ ᱥᱮᱬᱟ ᱥᱮᱬᱟ ᱟᱜ
ᱦᱮᱸ
ᱦᱳᱭ ᱟᱨ ᱱᱚᱜᱼᱚᱭ ᱡᱟᱦᱟᱸ ᱦᱳᱭ ᱡᱟᱦᱟᱸ ᱦᱚᱜ-ᱚᱭ ᱯᱨᱚᱛᱤᱴᱤ ᱟᱛᱳ ᱨᱮᱜᱮ ᱮᱢ ᱟᱠᱟᱫ ᱠᱚᱣᱟ ᱠᱚ ᱢᱤᱫᱴᱟᱝ ᱠᱟᱛᱮᱜ ᱦᱟᱜ ᱟᱨ ᱴᱮᱝᱠᱤ ᱠᱚ ᱵᱟᱹᱭᱥᱟ. ᱣ ᱛᱚ ᱥᱟᱵ ᱢᱟᱨᱥᱟᱞ ᱚᱱᱠᱟ ᱫᱚ ᱵᱮᱵᱚᱥᱛᱷᱟ ᱫᱚ ᱵᱟᱹᱱᱩᱜᱼᱟ
ᱥᱟᱵᱢᱟᱨᱥᱟᱞ ᱠᱚᱫᱚ ᱢᱮᱱᱟᱜᱼᱟ ᱚᱱᱟ ᱠᱚᱫᱚ ᱟᱨ ᱡᱟᱦᱟᱸᱚᱱᱮ ᱞᱟᱭᱤᱱ ᱫᱟᱜ ᱚᱱᱟ ᱠᱚᱫᱚ ᱟᱞᱮᱭᱟᱜ ᱢᱤᱫᱴᱟᱝ ᱥᱚᱝᱥᱚᱫᱽ ᱨᱮᱜᱮ ᱢᱤᱫ ᱴᱷᱮᱱ ᱠᱚ ᱴᱮᱝᱠᱤ ᱠᱚ ᱡᱩᱛ ᱠᱟᱫᱟ ᱟᱨᱣᱨᱤ ᱠᱚ ᱡᱩᱛᱟ ᱠᱤᱱᱛᱩ ᱯᱟᱢᱯ ᱠᱚᱫᱚ ᱨᱮᱰᱤ ᱢᱮᱱᱟᱜᱼᱟ ᱚᱸᱰᱮ ᱠᱷᱚᱱᱜᱮ ᱫᱟᱜ ᱠᱚᱫᱚ ᱠᱚ ᱟᱲᱟᱜ ᱵᱟᱲᱮᱭᱟᱜ ᱟ ᱟᱞᱮ ᱟᱹᱛᱳ ᱥᱮᱫ ᱫᱚ ᱵᱟᱝ ᱟᱹᱣᱨᱤ ᱦᱤᱡᱩᱜᱼᱟ
ᱦᱩᱸ
ᱵᱟᱠᱷᱟᱱ ᱚᱱᱟ ᱛᱮᱦᱚᱸ ᱥᱩᱵᱤᱫᱷᱟ ᱠᱚᱜ ᱜᱮᱭᱟ, ᱟᱫᱚ ᱵᱟᱝ ᱠᱚ ᱟᱲᱟᱜ ᱠᱟᱫᱟ᱾
ᱦᱳᱭ
ᱟᱯᱮ ᱥᱮᱫ ᱫᱚ ᱞᱟᱭᱤᱱ ᱫᱟᱜ ᱠᱚ ᱢᱮᱱᱟᱜ ᱜᱮᱭᱟ?
ᱦᱮᱸ ᱟᱫᱚ ᱞᱟᱭᱤᱱ ᱠᱚ ᱛᱟᱦᱮᱸ ᱞᱮᱱᱠᱷᱟᱱ ᱱᱚᱜᱼᱚᱭ ᱥᱮᱬᱟ ᱚᱱᱠᱟᱱᱟᱜᱼᱼ ᱯᱟᱢ ᱫᱚ ᱵᱟᱠᱚ ᱵᱟᱹᱭᱥᱟᱹᱣ ᱠᱟᱜᱼᱟ ᱦᱟᱸᱜ, ᱠᱟᱹᱴᱤᱡ ᱠᱟᱹᱴᱤᱡ ᱟᱜ ᱠᱚᱜᱮ ᱢᱮᱱᱟᱜᱼᱟ᱾ ᱟᱫᱚ ᱦᱚᱜᱼᱚᱭ ᱩᱸᱥᱩᱨ ᱠᱚᱨᱮ ᱦᱚᱸᱠᱚ ᱵᱮᱱᱟᱣ ᱫᱚᱠᱚ ᱵᱮᱱᱟᱣ ᱠᱟᱜ-ᱟ ᱢᱮᱱᱠᱷᱟᱱ ᱞᱟᱭᱤᱱ ᱦᱚᱸ ᱠᱚ ᱛᱟᱲᱟᱣ ᱫᱚᱠᱚ ᱛᱟᱲᱟᱣ ᱠᱟᱜ ᱫᱟᱜ ᱫᱚ ᱦᱟᱸᱜ ᱚᱱᱠᱟ ᱟᱯᱮ ᱥᱮᱫᱞᱮᱠᱟ ᱜᱮ ᱦᱟᱸᱜ ᱟᱲᱟᱜ ᱫᱚ ᱟᱹᱣᱨᱤ ᱠᱚ ᱟᱲᱟᱜᱟ᱾ ᱟᱫᱚ ᱱᱚᱜ-ᱚᱭ ᱠᱟᱹᱴᱤᱡᱟᱜ ᱡᱟᱦᱟᱸ ᱠᱚ ᱮᱢ ᱟᱠᱟᱫᱟ, ᱚᱱᱟ ᱛᱮᱜᱮ ᱦᱟᱸᱜ ᱠᱟᱹᱢᱤ ᱠᱚᱫᱚ ᱪᱟᱞᱟᱜ ᱠᱟᱱᱟ᱾
ᱟᱨ ᱟᱯᱮ ᱥᱮᱫ ᱫᱚ ᱱᱮᱛᱟᱨ ᱫᱤᱱ ᱯᱮ ᱦᱟᱹᱠᱩ ᱜᱮᱭᱟ ᱢᱟᱴᱷ ᱠᱚᱨᱮ?
ᱦᱩᱸ ᱵᱟᱹᱧ ᱵᱩᱡ ᱫᱟᱲᱮᱭᱟᱫᱟ᱾
ᱟᱯᱮᱥᱮᱫ ᱱᱮᱛᱟᱨ ᱫᱤᱱ ᱢᱟᱴ ᱠᱚᱨᱮ ᱫᱚ ᱦᱟᱹᱠᱩ ᱠᱚ ᱦᱩᱭᱩᱜ ᱜᱮᱭᱟ ᱮᱢᱱᱤ ᱠᱷᱩᱪᱨᱟᱹ ᱦᱟᱹᱠᱩ? ᱦᱮᱸ
ᱟᱫᱚ ᱦᱟᱸᱜ ᱦᱤᱱᱟᱹᱜ ᱞᱚᱜᱚᱱ ᱫᱚ ᱦᱟᱸᱜ ᱵᱟᱠᱚ ᱨᱟᱠᱟᱵ ᱜᱚᱫᱚᱜ ᱜᱮᱭᱟ᱾ ᱦᱚᱜᱼᱚᱭ ᱡᱚᱠᱷᱚᱱ ᱜᱟᱰᱟᱼᱼ ᱠᱚ ᱦᱟᱸᱜ ᱵᱟᱹᱱᱚᱜᱼᱟ ᱟᱫᱚ ᱦᱩᱲᱩ ᱠᱚᱠᱚ ᱨᱚᱦᱚᱭ ᱞᱮᱠᱷᱟᱱ ᱦᱟᱸᱜ ᱵᱟᱹᱫᱽ ᱠᱚᱨᱮᱜ ᱦᱟᱜ ᱵᱟᱹᱭᱦᱟᱹᱲ ᱠᱚᱨᱮ ᱟᱫᱚ ᱵᱟᱹᱭ ᱵᱟᱹᱭᱛᱮ ᱮ ᱜᱟᱹᱪᱷᱤ ᱞᱮᱱᱠᱷᱟᱱ ᱦᱟᱸᱜ ᱟᱫᱚ ᱚᱱᱠᱟᱛᱮ ᱵᱟᱥᱟ ᱵᱟᱥᱟ ᱛᱮ ᱦᱟᱸᱜ ᱟᱫᱚ ᱱᱚᱜᱼᱚᱭ ᱴᱟᱺᱰᱤ ᱜᱚᱥᱮᱡ ᱟᱨᱠᱤ ᱨᱟᱠᱟᱵ ᱟᱠᱚ ᱢᱮᱱᱠᱷᱟᱱ ᱴᱟᱺᱰᱤ ᱠᱚᱨᱮ ᱦᱚᱸ ᱫᱚᱢᱮ ᱦᱟᱹᱠᱩ ᱫᱚ ᱯᱮᱨᱮᱡ ᱪᱟᱵᱟ ᱠᱟᱜᱼᱟ ᱠᱚ᱾
ᱟᱯᱮ ᱥᱮᱫ ᱫᱚ ᱜᱟᱰᱟ ᱢᱮᱱᱟᱜ ᱜᱮᱭᱟ?
ᱦᱮᱸ ᱜᱟᱰᱟ ᱢᱮᱱᱟᱜᱼᱟ ᱟᱯᱮ ᱚᱱᱛᱮ ᱛᱟᱦᱚᱞᱮ ᱜᱟᱰᱟ ᱵᱟᱹᱱᱩᱜᱼᱟ?
ᱵᱟᱝ
ᱛᱟᱦᱞᱮ ᱦᱟᱹᱠᱩ ᱠᱚ ᱛᱟᱦᱞᱮ ᱱᱚᱝᱠᱟ ᱡᱟᱦᱟᱸ ᱫᱚ ᱦᱩᱭᱩᱜ ᱠᱟᱱᱟ ᱯᱩᱴᱷᱤ ᱰᱟᱹᱲᱠᱟ. ᱼᱼ ᱤᱪᱟ ᱦᱟᱠᱩ ᱠᱚ ᱱᱩᱠᱩ ᱠᱚ ᱛᱟᱞᱦᱮ ᱧᱟᱢᱚᱜ ᱜᱮᱭᱟ ᱠᱚ ᱥᱮ ᱵᱟᱝ?
ᱟᱹᱰᱤ ᱡᱟᱹᱥᱛᱤ ᱠᱚ ᱧᱟᱢᱚᱜ ᱜᱮᱭᱟ ᱫᱚᱢᱮ ᱞᱮ ᱥᱟᱵ ᱠᱚᱜᱮᱭᱟ ᱥᱟᱵ ᱠᱚᱦᱚᱸ ᱢᱮᱱᱟᱜᱼᱼ ᱚᱸ ᱚᱝᱠᱟᱱᱟᱜ ᱵᱮᱵᱚᱥᱛᱷᱟ ᱞᱮ ᱡᱩᱛ ᱠᱟᱣᱱᱟ᱾ ᱯᱳᱞᱞᱳ ᱠᱚ ᱜᱷᱩᱱᱤ ᱠᱚ ᱯᱟᱴᱟ ᱠᱚ ᱟᱨ ᱡᱩᱫᱤ ᱫᱚᱢᱮ ᱜᱮ ᱫᱟᱜᱟᱭ ᱛᱚᱠᱷᱚᱱ ᱜᱟᱹᱰᱭᱟᱹ ᱠᱚᱨᱮᱱ ᱦᱟᱹᱠᱩ ᱠᱚ ᱫᱟᱹᱲ ᱛᱟᱠᱚᱣᱟ ᱩᱱᱠᱩ ᱠᱚᱞᱮ ᱥᱟᱵ ᱵᱟᱲᱟ ᱠᱚᱣᱟ᱾
ᱦᱳᱭ
ᱟᱯᱮ ᱫᱚ ᱪᱮᱫ ᱠᱚᱛᱮᱯᱮ ᱥᱟᱵ ᱵᱟᱲᱟ ᱠᱚᱣᱟ?
ᱦᱳᱭ ᱚᱱᱠᱟᱜᱮ ᱡᱟᱦᱟᱸ ᱫᱚ ᱦᱚᱜᱼᱚᱭ ᱯᱟᱴᱟ ᱠᱚ ᱦᱟᱸᱜ ᱜᱷᱩᱱᱤ ᱠᱚ ᱦᱚᱸᱜᱼᱚᱭ ᱱᱮᱛ ᱱᱮᱛᱟᱨ ᱫᱚ ᱦᱟᱸᱜ ᱦᱟᱴ ᱠᱚᱨᱮ ᱦᱚᱸ ᱫᱚᱢᱮ ᱠᱚᱼᱼ ᱤᱫᱤ ᱜᱮᱭᱟ ᱡᱟᱦᱟᱸᱭ ᱠᱚ ᱛᱟᱦᱟᱸᱜ ᱟᱠᱷᱨᱤᱧ ᱟᱠᱚ ᱚᱸᱰᱮ ᱠᱷᱚᱱ ᱜᱮᱠᱚ ᱦᱟᱛᱟᱣᱟ᱾ ᱡᱟᱦᱟᱸᱭ ᱠᱚ ᱵᱮᱱᱟᱣ ᱠᱚ ᱵᱟᱲᱟᱭᱟ, ᱩᱱᱠᱩ ᱫᱚ ᱦᱟᱸᱜ ᱱᱤᱛᱚᱜ ᱠᱷᱚᱱ ᱜᱮᱠᱚᱼᱼ ᱵᱮᱱᱟᱣ ᱡᱚᱝ ᱠᱟᱱᱟ ᱟᱨᱠᱤ ᱟᱫᱚ ᱱᱟᱹᱭ ᱠᱚ ᱛᱟᱦᱞᱮ ᱟᱯᱮ ᱚᱱᱟ ᱥᱩᱨ ᱥᱩᱯᱩᱨ ᱠᱚᱨᱮ ᱢᱮᱱᱟᱜ ᱟᱥᱮ ᱵᱟᱝ?
ᱟᱞᱮ ᱥᱮᱫ ᱫᱚ ᱱᱟ. ᱭ ᱫᱚ ᱠᱟᱹᱴᱤᱡ ᱡᱷᱟᱹᱞ ᱜᱮᱭᱟ᱾ ᱟᱯᱮ ᱥᱮᱫ ᱛᱤᱱᱟᱹᱜ ᱥᱟᱺᱜᱤᱧᱟ?
ᱩᱦᱮᱸᱜ ᱱᱟᱹᱭ ᱦᱚᱸ ᱟᱞᱮ ᱥᱮᱫ ᱠᱷᱚᱱ ᱫᱚ ᱦᱟᱸᱜ ᱡᱷᱟᱹᱞ ᱫᱚ ᱡᱷᱟᱹᱞ ᱧᱚᱜ ᱜᱮᱭᱟ ᱟᱫᱚ ᱫᱚᱢᱮ ᱫᱚ ᱵᱟᱝ ᱥᱩᱨᱟ ᱟᱫᱚ ᱩᱱᱟᱹᱜ ᱥᱟᱺᱜᱤᱧ ᱠᱷᱚᱱ ᱫᱚ ᱯᱟᱞᱮᱱᱤᱧ ᱢᱚᱱᱮᱭᱟ ᱱᱤᱱᱟᱜ ᱥᱟᱺᱜᱤᱧ ᱫᱚ ᱦᱟᱹᱠᱩ ᱠᱚᱫᱚ ᱦᱟᱸᱜ ᱵᱟᱠ ᱠᱚ ᱨᱟᱠᱟᱵ ᱦᱤᱡᱩᱜ ᱜᱮᱭᱟ ᱡᱟᱦᱟᱸ ᱠᱚᱫᱚ ᱥᱩᱨ ᱥᱩᱯᱩᱨ ᱠᱚᱨᱮ ᱛᱟᱦᱮᱸ ᱞᱮᱱᱠᱷᱟᱱ ᱫᱚ᱾ ᱦᱮᱸ ᱱᱩᱠᱩ ᱜᱟᱰᱟ ᱠᱚᱨᱮᱱ ᱜᱮᱠᱚ ᱨᱟᱠᱟᱵ ᱜᱮᱭᱟ᱾
ᱟᱫᱚ ᱜᱟᱰᱟ ᱨᱮᱱᱟᱜ ᱫᱚ ᱠᱟᱱᱮᱠᱥᱮᱱ ᱢᱮᱱᱟᱜ ᱟᱛᱚ ᱱᱟᱹᱭ ᱨᱮ ᱵᱟᱱ ᱞᱮᱱᱠᱷᱟᱱ ᱜᱟᱰᱟ ᱠᱷᱚᱱ ᱠᱚ ᱨᱟᱠᱟᱵ ᱜᱮᱭᱟ᱾ ᱮᱴᱟᱜ ᱡᱟᱭᱜᱟ ᱠᱚᱨᱮ ᱦᱚᱸ ᱧᱮᱞ ᱦᱩᱭ ᱟᱠᱟᱱᱟ, ᱜᱟᱰᱟ ᱥᱮᱫ ᱠᱷᱚᱱ ᱦᱟᱹᱠᱩ ᱠᱚ ᱨᱟᱠᱟᱵ ᱦᱤᱡᱩᱜ ᱠᱟᱱᱟ᱾ ᱟᱨ ᱜᱟᱰᱟ ᱠᱚᱨᱮ ᱠᱚ ᱛᱟᱸᱦᱮᱱ ᱜᱮᱭᱟ ᱟᱨ ᱵᱟᱹᱫᱽ ᱠᱚᱨᱮ ᱠᱚ ᱨᱟᱠᱟᱵ ᱜᱮᱭᱟ, ᱟᱨᱞᱮ ᱡᱳᱠ ᱵᱟᱹᱱᱩᱜᱼᱟ ᱠᱤᱱᱛᱩ ᱵᱟᱱ ᱠᱚᱨᱮ ᱠᱷᱚᱱᱜᱮ ᱨᱟᱠᱟᱵ ᱟᱠᱚ᱾
ᱦᱳᱭ ᱟᱫᱚ ᱱᱚᱣᱟ ᱜᱟᱰᱟ ᱠᱚᱦᱚᱸ ᱫᱚᱢᱮ ᱧᱚᱜ ᱫᱟᱜ ᱞᱮᱠᱷᱟᱱᱮ ᱵᱟᱱ ᱞᱮᱱᱠᱷᱟᱱ, ᱛᱚᱵᱮ ᱟᱹᱱᱤᱡ ᱦᱟᱸᱜ ᱦᱟᱹᱠᱩ ᱠᱚᱫᱚ ᱦᱟᱸᱜ ᱱᱚᱜᱚᱭ ᱵᱟᱹᱫᱽ ᱠᱷᱮᱛ ᱠᱚᱨᱮᱜ ᱟᱨ ᱱᱚᱜᱚᱭ ᱰᱟᱹᱦᱤ ᱠᱚᱨᱮᱜ ᱠᱚ ᱨᱟᱠᱟᱵ-ᱟ᱾ ᱦᱩ
ᱟᱨ ᱜᱷᱩᱱᱤ ᱠᱚᱫᱚ ᱛᱤᱱᱟᱹᱜ ᱜᱟᱱ ᱦᱮᱱᱟᱜ ᱛᱟᱯᱮᱭᱟ ᱵᱮᱱᱟᱣ ᱜᱮᱭᱟ ᱯᱮ ᱥᱮ ᱠᱤᱨᱤᱧ ᱜᱮᱭᱟ ᱯᱮ
ᱜᱷᱩᱱᱤ ᱫᱚ ᱚᱱᱠᱟ ᱫᱚ ᱵᱮᱱᱟᱣ ᱠᱚᱫᱚ ᱦᱟᱸᱜ ᱵᱟᱞᱮ ᱵᱟᱲᱟᱭᱟ ᱛᱚᱵᱮ ᱢᱚᱱᱮ ᱦᱳᱭ ᱟᱠᱟᱱᱟ ᱦᱟᱴ ᱠᱚᱨᱮ ᱠᱷᱚᱱ ᱜᱮ ᱦᱟᱸᱜ ᱠᱤᱨᱤᱧ ᱟᱹᱜᱩᱭ ᱦᱩᱭᱩᱜᱼᱟ ᱟᱫᱚ ᱦᱮᱸ
ᱜᱷᱩᱱᱤ ᱠᱚᱫᱚ ᱞᱮ ᱡᱩᱛ ᱜᱮᱭᱟ ᱤᱧ ᱦᱚᱧ ᱡᱩᱛ ᱜᱮᱭᱟ ᱤᱧ ᱵᱟᱵᱟ ᱦᱚᱭ ᱡᱩᱛ ᱜᱮᱭᱟ ᱯᱩᱞᱳ ᱠᱚᱫᱚ ᱟᱯᱮᱥᱮᱱᱤᱡ ᱯᱷᱩᱞᱳ ᱢᱮᱱᱟᱜ ᱜᱮᱭᱟ ᱢᱟᱹᱫ ᱨᱮᱱᱟᱜ ᱯᱷᱩᱞᱳ
ᱯᱳᱞ ᱡᱟᱦᱟᱸ ᱫᱚ ᱢᱟᱫ ᱢᱟᱱᱮ ᱯᱟᱨᱚᱢᱚᱜᱼᱟ ᱠᱚ ᱢᱟᱫ ᱛᱮ
ᱵᱟᱝ ᱯᱳᱞᱳ ᱯᱳᱞᱳ ᱦᱟᱹᱠᱩ ᱥᱟᱵ ᱞᱟᱹᱜᱤᱫ ᱡᱟᱦᱟᱸ᱾ ᱢᱤᱫᱴᱟᱝ ᱚᱛᱟ ᱦᱩᱭᱩᱜᱼᱟ ᱚᱸᱰᱮ ᱦᱟᱹᱠᱩ ᱵᱚᱞᱚᱭ-ᱮᱱᱟ᱾ ᱟᱫᱚᱢᱮ ᱥᱟᱵ ᱨᱟᱠᱟᱵ ᱠᱮᱫᱮᱭᱟ ᱢᱟᱱᱮ ᱪᱟᱯ ᱡᱟᱞ ᱠᱷᱚᱱ ᱦᱩᱰᱤᱧᱟᱜ ᱢᱟᱫᱽ ᱨᱮᱱᱟᱜ ᱠᱚ ᱡᱩᱛᱟ ᱚᱱᱠᱟᱱᱟᱜ᱾
ᱦᱳᱭ ᱦᱳᱭ ᱦᱳᱭ ᱧᱮᱞ ᱫᱚ ᱧᱮᱞ ᱵᱟᱲᱟ ᱦᱩᱭ ᱟᱠᱟᱱ ᱜᱮᱭᱟ, ᱢᱮᱱᱠᱷᱟᱱ ᱟᱞᱮ ᱱᱚᱣᱟ ᱠᱚᱨᱮ ᱫᱚ ᱦᱟᱸᱜ ᱚᱱᱠᱟ ᱚᱱᱠᱟᱱᱟᱜ ᱫᱚ ᱵᱟᱠᱚ ᱵᱮᱱᱟᱣ ᱜᱮᱭᱟ ᱟᱨ ᱵᱮᱵᱚᱦᱟᱨ ᱦᱚᱸ ᱵᱟᱠᱚ ᱵᱮᱵᱚᱦᱟᱨ ᱜᱮᱭᱟ ᱠᱷᱩᱵ ᱮᱠᱴᱟ ᱦᱟᱸᱜ᱾ ᱦᱮᱸ
ᱡᱟᱹᱥᱛᱤ ᱠᱟᱭ ᱛᱮᱫᱚ ᱠᱚᱢ ᱫᱟᱜ ᱨᱮ ᱦᱟᱹᱠᱩ ᱠᱚ ᱨᱟᱠᱟᱵ ᱟᱠᱟᱱᱟ ᱟᱨ ᱡᱚᱠᱷᱚᱱ ᱵᱟᱱ ᱠᱚ ᱠᱚ ᱜᱟᱵᱟᱱ ᱜᱮᱭᱟ ᱛᱚᱠᱷᱚᱱ ᱵᱮᱵᱚᱦᱟᱨᱚᱜᱼᱟ ᱚᱱᱟ ᱵᱮᱥᱤ
ᱦᱳᱭ ᱦᱳᱭ ᱟᱫᱚ ᱦᱟᱸᱜ ᱧᱮᱞ ᱵᱟᱲᱟ ᱦᱩᱭ ᱟᱠᱟᱱ ᱨᱮᱦᱚᱸ ᱚᱱᱠᱟ ᱫᱚ ᱦᱟᱸᱜ ᱱᱚᱛᱮ ᱫᱚ ᱵᱟᱠᱚ ᱥᱟᱵ ᱠᱚᱣᱟ ᱚᱱᱮ ᱪᱷᱟᱹᱠᱤ ᱡᱟᱞ ᱠᱚ ᱛᱮ ᱜᱮ ᱦᱟᱸᱜ ᱡᱚᱠᱷᱚᱱ ᱦᱳᱭᱚᱛ ᱱᱟᱞᱟ ᱠᱚᱨᱮ ᱫᱟᱜ ᱠᱚ ᱞᱤᱸᱡᱤᱜ ᱠᱟᱱᱟ ᱨᱟᱠᱟᱵ ᱦᱟᱹᱠᱩ ᱠᱚ ᱦᱮᱸ ᱞᱟᱛᱟᱨ ᱨᱮᱠᱚ ᱮᱰᱟᱣ ᱠᱮᱫ ᱛᱮ ᱠᱚ ᱜᱷᱩᱞᱴᱟᱹᱣ ᱠᱚᱣᱟ ᱦᱟᱸᱜ ᱩᱱᱠᱩ ᱜᱮ ᱡᱟ ᱠᱚ ᱟᱬᱜᱚᱭᱮᱱᱟ ᱦᱚᱜᱼᱚ ᱱᱚᱝᱠᱟ ᱠᱟᱛᱮᱫ ᱠᱚ ᱥᱟᱵ ᱠᱚᱣᱟ ᱦᱟᱸᱜ
ᱜᱟᱹᱛᱷᱤ ᱡᱟᱞ ᱠᱚ ᱯᱮ ᱦᱟᱛᱟᱣ ᱜᱮ ᱚᱱᱟ
ᱦᱳᱭ ᱦᱳᱭ ᱦᱚᱸᱜᱼᱚᱭ ᱡᱟᱦᱟᱸᱢ ᱞᱟᱹᱭ ᱠᱮᱫ-ᱟ ᱦᱟᱸᱜ ᱜᱟᱹᱛᱷᱤ ᱡᱟᱞ ᱚᱱᱟ ᱠᱚᱫᱚ ᱦᱟᱸᱜ ᱦᱟᱛᱟᱣ ᱜᱮ ᱦᱩᱭᱩᱜ ᱜᱮᱭᱟ ᱟᱫᱚ ᱚᱱᱟ ᱛᱮᱦᱚᱸ ᱦᱟᱹᱠᱩ ᱫᱚ ᱦᱟᱸᱜ ᱫᱚᱢᱮ ᱠᱚ ᱡᱷᱟᱹᱞᱤᱜ ᱜᱮᱭᱟ ᱦᱟᱸᱜ ᱟᱫᱚ ᱦᱚᱸᱜ ᱚᱭ ᱫᱟᱜ ᱮᱫᱟᱭ ᱛᱚ ᱟᱫᱚ ᱵᱟᱹᱭ ᱵᱟᱹᱭ ᱛᱮ ᱞᱟᱛᱟᱨ ᱥᱮᱫ ᱠᱷᱚᱱ ᱠᱚ ᱨᱟᱠᱟᱵ ᱠᱟᱵ ᱦᱤᱡᱩᱜ ᱜᱮᱭᱟ ᱟᱯᱮ ᱥᱮᱫ ᱚᱱᱛᱮ ᱪᱮᱫ ᱞᱮᱠᱟ ᱚᱱᱟ ᱠᱚ ᱮᱰᱟᱣ ᱵᱟᱲᱟᱭ ᱜᱮᱭᱟ ᱯᱮ
ᱟᱞᱮ ᱥᱮᱫ ᱫᱚ ᱡᱟᱹᱥᱛᱤ ᱠᱟᱭ ᱛᱮ ᱵᱟᱱ ᱞᱮᱠᱷᱟᱱ ᱚᱱᱟ ᱯᱩᱴᱷᱤ ᱦᱟᱹᱠᱩ ᱜᱟᱛᱷᱤ ᱡᱟᱞ ᱟᱨ ᱢᱟᱨᱟᱝ ᱦᱟᱹᱠᱩ ᱜᱟᱛᱷᱤ ᱡᱟᱞ ᱦᱚᱸᱠᱚ ᱚᱰᱟᱣ ᱜᱮᱭᱟ ᱟᱨ ᱥᱟᱵ ᱦᱚᱸᱠᱚ ᱥᱟᱵ ᱠᱚ ᱜᱮᱭᱟ ᱟᱨ ᱪᱮᱛᱟᱱ ᱞᱟᱛᱟᱨ ᱵᱟᱱ ᱛᱟᱦᱮᱸᱱᱟ ᱛᱚ ᱟᱫᱚ ᱚᱱᱟ ᱢᱟᱴᱷ ᱨᱮᱠᱚ ᱟᱲᱜᱚ ᱨᱟᱠᱟᱵ ᱜᱮᱭᱟ ᱦᱟᱹᱠᱩ ᱠᱚᱦᱚᱸ ᱱᱚᱸᱰᱮ ᱠᱷᱚᱱ ᱠᱚ ᱵᱟᱹᱰᱟᱹᱜ ᱜᱮᱭᱟ
ᱟᱪᱪᱷᱟ ᱞᱟᱹᱭᱮᱜ ᱟᱢ ᱱᱩᱠᱩ ᱤᱭᱟᱹ ᱜᱟᱰᱟ ᱠᱚᱦᱚᱸ ᱵᱟᱹᱱᱩᱜᱼᱟ ᱛᱟᱦᱚᱞᱮ ᱱᱩᱠᱩ ᱦᱟᱹᱠᱩ ᱫᱚ ᱚᱠᱟ ᱥᱮᱫ ᱠᱷᱚᱱ ᱠᱚ ᱨᱟᱠᱟᱵ ᱦᱤᱡᱩᱜ ᱜᱮᱭᱟ
ᱢᱟᱱᱮ ᱪᱮᱛᱟᱱ ᱨᱮ ᱡᱩᱫᱤ ᱢᱤᱫᱴᱟᱝ ᱵᱟᱢ ᱛᱟᱦᱮᱱᱟ ᱞᱟᱛᱟᱨ ᱨᱮ ᱢᱤᱫᱴᱟᱝ ᱵᱟᱢ ᱛᱟᱦᱮᱱᱟ ᱟᱫᱚ ᱵᱟᱹᱭᱦᱟᱹᱲ ᱨᱮᱱᱟᱜ ᱫᱟᱜ ᱚᱱᱟ ᱵᱟᱸᱫᱷ ᱠᱷᱚᱱ ᱩᱰᱩᱠ ᱠᱟᱛᱮᱫ ᱱᱚᱣᱟ ᱵᱟᱸᱫᱷ ᱨᱮ ᱡᱚᱭᱮᱱᱚᱜᱼᱟ ᱟᱨ ᱚᱱᱟ ᱵᱟᱱ ᱠᱷᱚᱱ ᱦᱟᱹᱠᱩ ᱩᱰᱩᱠᱚᱜ ᱛᱮ ᱱᱚᱣᱟ ᱢᱟᱴ ᱠᱚ ᱦᱤᱡᱩᱜᱼᱟ ᱱᱚᱝᱠᱟ ᱛᱮᱜᱮ ᱟᱬᱜᱚ ᱦᱤᱡᱩᱜᱼᱟ ᱟᱨ ᱱᱚᱣᱟ ᱞᱟᱛᱟᱨ ᱨᱮᱱᱟᱜ ᱵᱟᱸᱫᱷ ᱠᱷᱚᱱ ᱪᱮᱛᱟᱱ ᱥᱮᱫ ᱠᱚ ᱨᱟᱠᱟᱵ ᱪᱟᱞᱟᱜᱼᱟ ᱦᱟᱸᱠᱳ ᱟᱫᱚ ᱠᱷᱮᱛ ᱠᱚᱨᱮ ᱠᱚ ᱵᱟᱥᱟᱜᱼᱟ ᱚᱸᱰᱮ ᱠᱷᱚᱱ ᱠᱚ ᱟᱫᱚ ᱠᱚ ᱯᱟᱨᱪᱟᱜᱼᱟ
ᱚ ᱟᱪᱪᱷᱟ ᱟᱪᱪᱷᱟ
ᱢᱟᱱᱮ ᱵᱟᱱ ᱵᱷᱚᱨᱥᱟ ᱛᱮᱜᱮ ᱟᱞᱮᱭᱟᱜ ᱢᱟᱴᱷ ᱨᱮᱫᱚ ᱦᱟᱹᱠᱩ ᱫᱚ ᱟᱫᱚ ᱟᱞᱮ ᱟᱹᱛᱩ ᱮᱢᱚᱱ ᱡᱳᱨ ᱜᱷᱩᱱᱤ ᱠᱚᱠᱚ ᱦᱮᱱᱟᱜ ᱛᱟᱠᱚᱣᱟ ᱯᱨᱚᱛᱤᱠᱴᱤ ᱵᱟᱹᱭᱦᱟᱹᱲ ᱨᱮᱼᱼ ᱯᱨᱚᱛᱤᱴᱤ ᱟᱲᱮᱨᱮ ᱜᱷᱩᱱᱤ ᱛᱟᱦᱮᱸᱱᱟ
ᱛᱟᱦᱚᱞᱮ ᱦᱟᱹᱠᱩ ᱦᱚᱸᱛᱚ ᱚᱱᱠᱟ ᱜᱮ ᱢᱮᱱᱟᱜ ᱠᱚᱣᱟ ᱚᱱᱟ ᱠᱷᱟᱹᱛᱤᱨ
ᱦᱮᱸ ᱠᱩᱴᱷᱤᱱ ᱡᱳᱨ ᱦᱟᱹᱠᱩ ᱟᱨ ᱟᱹᱰᱤ ᱦᱚᱲᱟᱜ ᱢᱤᱫᱴᱟᱝ ᱜᱮ ᱯᱩᱱᱭᱟ ᱠᱟᱛᱮ ᱜᱷᱩᱱᱤ ᱛᱟᱠᱚ ᱟᱨ ᱟᱹᱠᱤᱨᱠᱚ ᱟᱹᱠᱤᱨ ᱜᱮᱭᱟ ᱜᱷᱩᱱᱤ ᱠᱚ ᱠᱚᱦᱚᱸ ᱛᱟᱹᱣᱨᱮᱦᱚ ᱠᱚ ᱚᱸᱰᱟᱣ ᱜᱮᱭᱟ ᱦᱟᱹᱠᱩ ᱠᱚ ᱡᱚᱢ ᱠᱚᱜᱮᱭᱟ
ᱟᱯᱮ ᱥᱮᱫ ᱫᱚ ᱛᱟᱦᱞᱮ ᱵᱮᱱᱟᱣ ᱦᱚᱸ ᱫᱚᱢᱮ ᱠᱚ ᱵᱮᱱᱟᱣ ᱜᱮᱭᱟ, ᱛᱟᱭᱛᱚ?
ᱟᱞ ᱟᱞᱮᱥᱮᱫ ᱫᱚ ᱵᱮᱥᱤᱨ ᱵᱷᱟᱜ ᱜᱮ ᱵᱮᱱᱟᱣᱟ ᱠᱚ ᱠᱚᱢ ᱠᱚ ᱠᱤᱨᱤᱧᱟ ᱡᱟᱦᱟᱸᱭ ᱜᱮ ᱮᱠᱟᱞ ᱵᱟᱝ ᱠᱚ ᱜᱟᱱᱟ᱾ ᱵᱮᱱᱟᱣ ᱛᱚᱠᱷᱚᱱ ᱠᱚ ᱠᱤᱨᱤᱧᱟ
ᱦᱳᱭ ᱟᱫᱚ ᱟᱞᱮ ᱥᱮᱫ ᱫᱚ ᱦᱟᱸᱜ ᱱᱚᱝᱠᱟ ᱫᱚ ᱵᱮᱱᱟᱣ ᱦᱚᱲ ᱠᱚᱦᱚᱸ ᱵᱟᱹᱱᱩᱜ ᱠᱚᱣᱟ ᱛᱚ ᱡᱷᱚᱛᱚ ᱟᱞᱮ ᱫᱚ ᱦᱟᱸᱜ ᱠᱤᱨᱤᱧ ᱵᱷᱚᱨᱥᱟ ᱜᱮ ᱦᱳᱭᱛᱳ ᱡᱟᱦᱟᱸ ᱞᱮᱠᱟᱨᱮ ᱢᱤᱫᱴᱟᱱ ᱵᱟᱨᱭᱟᱢ ᱠᱤᱨᱤᱧ ᱟᱱᱟ ᱟᱫᱚ ᱚᱱᱟ ᱦᱚᱸ ᱡᱩᱫᱤ ᱟᱹᱠᱤᱨ ᱠᱮᱫ ᱛᱟᱢᱟ ᱟᱫᱚ ᱵᱟᱢ ᱧᱟᱢ ᱞᱮᱫᱟ
ᱟᱹᱠᱤᱨ ᱢᱟᱠᱚ ᱟᱹᱠᱤᱨ ᱜᱮᱭᱟ ᱟᱹᱠᱤᱨ ᱦᱚᱲ ᱠᱚ ᱛᱟᱦᱮᱸᱱ ᱜᱮᱭᱟ᱾ ᱦᱟᱠᱩ ᱠᱚᱦᱚᱸ ᱠᱚᱴᱨᱟ ᱠᱚᱣᱟ ᱠᱚ ᱟᱞᱮ ᱥᱮᱫ ᱫᱚ ᱟᱨ ᱡᱤᱫᱤ ᱛᱮᱦᱮᱧ ᱫᱟᱜ ᱠᱮᱫᱟ ᱢᱤᱫ ᱧᱤᱫᱟᱹᱭ ᱫᱟᱜ ᱮᱫᱟ ᱡᱳᱨᱜᱮ ᱵᱷᱟᱫᱚᱨ ᱫᱟᱸᱥᱟᱭ ᱫᱤᱱ ᱠᱟᱱᱟ ᱟᱫᱚ ᱦᱚᱲ ᱠᱚᱦᱚᱸ ᱢᱤᱫ ᱧᱤᱫᱟᱹ ᱠᱚ ᱫᱟᱬᱟᱱᱟ ᱦᱟᱹᱠᱩ ᱯᱟᱴᱟ ᱠᱚ ᱩᱭᱩᱝ ᱠᱚᱣᱟ ᱦᱟᱹᱱᱤᱭᱟᱜ ᱯᱟᱴᱟ ᱱᱩᱭᱟᱜ ᱯᱟᱴᱟ ᱠᱷᱚᱱ ᱦᱟᱹᱠᱩ ᱠᱚ ᱥᱟᱵ
ᱦᱳᱭ ᱠᱤᱪᱷᱩ ᱠᱤᱪᱷᱩ ᱦᱚᱲ ᱫᱚ ᱚᱱᱠᱟᱜᱮ ᱢᱮᱱᱟᱜ ᱠᱚᱣᱟ ᱦᱮᱸ ᱦᱚᱭᱛᱚ ᱱᱤᱡᱮᱨᱟᱜ ᱵᱟᱹᱱᱩᱜ ᱠᱷᱟᱱ ᱡᱟᱦᱟᱸᱭ ᱠᱚ ᱮᱰᱟᱣ ᱟᱠᱟᱫ ᱠᱷᱟᱱ ᱦᱟᱸᱜ ᱩᱱᱠᱩᱣᱟᱜ ᱜᱮ